ᱦᱳᱭ ᱜᱚᱝᱠᱮ ᱡᱚᱦᱟᱨ ᱜᱮ ᱾
ᱦᱮᱸ ᱡᱚᱦᱟᱨ ᱜᱮ
ᱦᱚ ᱠᱟᱛᱷᱟ ᱠᱚ ᱟᱸᱡᱚᱢ ᱦᱳ ᱜᱚᱝᱠᱮ ᱱᱟᱥᱮ ᱱᱟᱥᱮ ᱠᱟᱹᱴᱤᱡ ᱠᱟᱹᱴᱤᱡ ᱱᱟᱥᱮᱱᱟᱜ ᱵᱷᱤᱛᱤᱨ ᱥᱮᱜ ᱜᱮ ᱪᱟᱞᱟᱜ ᱠᱟᱱᱟ ᱟᱲᱟᱝ ᱦᱟᱸᱜ ᱱᱤᱛᱳᱜ ᱱᱤᱛᱳᱜ ᱨᱚᱲ ᱵᱮᱱ ᱥᱮ ᱵᱟᱝ ᱜᱚᱝᱠᱮ ᱜᱮᱫᱚᱜ ᱠᱟᱱ ᱛᱟᱵᱮᱱ ᱫᱚ
ᱱᱤᱛᱚᱜ ᱪᱮᱦᱨᱟᱭ ᱟᱸᱡᱚᱢᱚᱜ ᱠᱟᱱᱟ ᱪᱮ
ᱦᱳᱭ ᱦᱳᱭ ᱮᱠᱫᱚᱢ ᱱᱤᱛᱚᱜ ᱫᱚ ᱮᱠᱫᱚᱢ ᱯᱩᱥᱴᱟᱹᱣ ᱥᱟᱺᱦᱤᱡ ᱜᱮ ᱟᱸᱡᱚᱢᱚᱜ ᱠᱟᱱᱟ
ᱚ ᱴᱟᱣᱟᱨ ᱦᱟᱸᱜ ᱠᱚ ᱵᱟᱝ
ᱯᱟᱭ ᱜᱮᱭᱟ ᱵᱮᱱ ᱛᱚ
ᱦᱮᱸ ᱦᱮᱸ ᱱᱟᱯᱟᱭ ᱵᱟᱲᱟ ᱜᱮ ᱦᱟᱸᱜ ᱟᱹᱵᱤᱱ ᱜᱮ
ᱦᱳ ᱟᱹᱞᱤᱧ ᱦᱚᱸ ᱦᱟᱸᱜ ᱱᱟᱯᱟᱭ ᱜᱮ ᱦᱮᱱᱟᱜ ᱞᱤᱧᱟᱹ
ᱦᱸ ᱜᱚᱝᱠᱮ ᱛᱟᱦᱚᱞᱮ ᱪᱮᱜ ᱠᱚ ᱪᱤᱠᱟᱹ ᱵᱟᱲᱟᱭ ᱦᱮᱸ ᱱᱟᱯᱟᱭ ᱵᱟᱲᱟ ᱚᱲᱟᱜ ᱠᱚᱨᱮ ᱦᱚᱸ ᱟᱯᱮᱜᱮ ᱪᱮᱫ ᱞᱮᱠᱟ ᱱᱟᱜ ᱠᱷᱟᱱ ᱢᱮᱱᱟᱜ ᱯᱮ?
ᱦᱳᱭ ᱮᱠᱷᱚᱱ ᱫᱚ ᱦᱟᱸᱜ ᱱᱟᱯᱟᱭ ᱜᱮ ᱢᱮᱱᱟᱜ ᱞᱮᱭᱟ ᱡᱚᱛᱚ ᱦᱚᱲ ᱜᱮ ᱚᱲᱟᱜ ᱫᱩᱣᱟᱹᱨ ᱠᱚᱨᱮ ᱦᱚᱸ ᱠᱳᱱᱳ ᱚᱥᱩ ᱵᱤᱫᱷᱟ ᱫᱚ ᱵᱟᱹᱱᱩᱜᱼᱟ ᱦᱟᱸᱜ ᱾
ᱵᱮᱥ ᱜᱮᱭᱟᱞᱮ ᱡᱚᱛᱚ ᱜᱮ, ᱟᱫᱚ ᱜᱚᱝᱠᱮ ᱠᱷᱮᱫᱳᱜ ᱠᱚᱫᱚ ᱦᱩᱭᱱᱟ ᱥᱮ ᱵᱟᱝ?
ᱦᱩᱸ ᱠᱮᱫᱳᱠ ᱠᱚᱫᱚ ᱱᱟᱜ ᱠᱷᱟᱱ ᱟᱹᱣᱨᱤ ᱦᱩᱭᱩᱜᱼᱟ᱾ ᱠᱤᱫᱩᱵ ᱦᱩᱭᱩᱜᱼᱟ ᱱᱟᱜ
ᱟᱫᱚ ᱤᱥᱤᱱ ᱵᱟᱥᱟᱝ ᱠᱚᱫᱚ ᱛᱤᱱ ᱥᱟᱺᱜᱤᱧ ᱠᱟᱱᱛᱮ?
ᱤᱥᱤᱱ ᱵᱟᱥᱟᱝ ᱠᱚᱫᱚ ᱦᱩᱭ ᱟᱠᱟᱱ ᱠᱟᱫᱟ ᱦᱩᱭ ᱟᱠᱟᱱᱟ ᱜᱚᱝ
ᱟᱪᱪᱷᱟ ᱟᱪᱪᱷᱟ, ᱛᱟᱦᱚᱞᱮ ᱠᱮᱫᱳᱜ ᱞᱟᱹᱜᱤᱜ ᱯᱮ ᱛᱟᱸᱜᱤ ᱠᱟᱜᱼᱟ ᱥᱮ?
ᱦᱮᱸ ᱦᱮᱸ ᱦᱮᱸ,
ᱞᱮᱭᱤᱧ ᱠᱮᱫᱳᱜ ᱜᱮᱵᱮᱱ ᱛᱟᱺᱜᱤᱣ ᱠᱟᱜᱼᱟ ᱥᱮ ᱪᱮᱫ?
ᱮᱠᱟᱞ ᱮᱠᱟᱞ ᱮᱠᱟᱞ᱾
ᱟᱪᱪᱷᱟ ᱜᱚᱝᱠᱮ ᱟᱫᱚ ᱠᱮᱫᱳᱜ ᱠᱮᱫᱳᱜ ᱠᱚᱨᱮᱱᱟᱜ ᱟᱛᱩ ᱠᱚᱫᱚ ᱪᱮᱜ ᱠᱚᱯᱮ? ᱢᱮᱱᱟᱜ ᱛᱮ
ᱚᱝᱠᱟ ᱫᱚ ᱪᱮᱫ ᱦᱚᱸ ᱵᱟᱝ ᱩᱛᱩ ᱦᱩᱭ ᱠᱟᱱᱟ ᱵᱮᱞᱮ ᱜᱮ ᱚᱱᱮ ᱟᱹᱜᱩ ᱦᱩᱭ ᱞᱮᱱ ᱛᱟᱦᱮᱱᱟ ᱚᱱᱟᱜᱮ ᱤᱥᱤᱱ ᱦᱩᱭ ᱠᱟᱱᱟ᱾
ᱟᱪᱪᱷᱟ ᱟᱫᱚ ᱵᱮᱞᱮ ᱩᱛᱩ ᱥᱤᱢ ᱵᱮᱞᱮ ᱥᱮ ᱜᱮᱰᱮ ᱵᱮᱞᱮ ᱵᱮᱱ
ᱱᱟᱜ ᱠᱷᱟᱱ ᱚᱱᱟ ᱫᱚ ᱱᱟᱜ ᱵᱟᱝ ᱵᱩᱡᱽ ᱠᱟᱱᱟ ᱾ ᱫᱚᱠᱟᱱ ᱠᱷᱚᱱ ᱠᱤᱨᱤᱧ ᱟᱹᱜᱩ ᱦᱩᱭ ᱠᱟᱱᱟ ᱛᱚ᱾
ᱟᱪᱪᱷᱟ ᱟᱪᱪᱷᱟ ᱟᱪᱪᱷᱟ,
ᱦᱩᱸ᱾
ᱟᱫᱚ ᱜᱚᱝᱠᱮ ᱩᱛᱩ ᱩᱛᱩ ᱠᱚᱫᱚ ᱟᱵᱮᱱ ᱜᱮᱵᱮᱱ ᱩᱛᱩ ᱠᱟᱜᱼᱟ, ᱥᱮ ᱚᱲᱟᱜ ᱠᱚᱨᱮᱱ ᱦᱚᱲ ᱠᱚ ᱩᱛᱩ ᱠᱟᱜᱼᱟ?
ᱚᱲᱟᱜ ᱦᱚᱲ ᱜᱮᱠᱚ ᱩᱛᱩ ᱠᱟᱲᱟᱣ ᱠᱟᱫᱟ᱾
ᱟᱪᱪᱷᱟ ᱟᱪᱪᱷᱟ, ᱟᱫᱚ ᱟᱵᱮ ᱟᱵᱮᱱ ᱫᱚ ᱩᱛᱩ ᱠᱚᱫᱚ ᱵᱮᱱ ᱵᱟᱲᱟᱭᱟ ᱥᱮ ᱵᱟᱝ ᱩᱛᱩ ᱫᱟᱠᱟ ᱤᱥᱤᱱ ᱠᱚᱫᱚ?
ᱫᱟᱠᱟ ᱫᱚᱞᱤᱧ ᱜᱟᱱ ᱜᱮᱭᱟ ᱩᱛᱩ ᱫᱚ ᱵᱟᱞᱤᱧ ᱜᱟᱱ ᱦᱚᱫᱟ᱾
ᱟᱪᱪᱷᱟ ᱟᱫᱚ ᱵᱩᱞᱩᱝ ᱠᱚ ᱞᱟᱜᱟᱣ ᱚᱥᱩᱵᱤᱫᱷᱟ ᱦᱩᱭᱩᱜ ᱛᱟᱵᱮᱱᱟ ᱥᱮ ᱪᱮᱫ?
ᱦᱮᱸ ᱵᱩᱞᱩᱝ ᱥᱟᱥᱟᱝ ᱠᱚ ᱱᱟᱥᱮ ᱵᱟᱹᱞᱤᱧ ᱢᱟᱞ ᱡᱷᱳᱠ ᱵᱟᱹᱞᱤᱧ ᱤᱭᱟᱹ ᱫᱟᱲᱮᱭᱟᱜᱼᱟ ᱪᱮᱦᱨᱟ ᱫᱟᱲᱮᱭᱟᱜᱼᱟ᱾
ᱟᱨ ᱜᱚᱝᱠᱮ ᱛᱟᱦᱚᱞᱮ ᱡᱚᱢ ᱫᱚ ᱡᱟᱱᱤᱡ ᱠᱷᱟᱡ ᱫᱚᱢᱮ ᱵᱮᱱ ᱡᱚᱢᱟ?
ᱮᱠᱟᱞ ᱡᱚᱢ ᱛᱚ ᱵᱟᱝ ᱫᱚᱢᱮ ᱥᱟᱹᱦᱤᱡ ᱞᱤᱧ ᱡᱚᱢᱟ᱾
ᱦᱳᱭ ᱜᱚᱝᱠᱮ ᱟᱫᱚ ᱚᱱᱟ ᱫᱚ ᱱᱟᱯᱟᱭ ᱠᱟᱛᱷᱟ ᱠᱟᱱ ᱜᱮᱭᱟ, ᱱᱤᱛ ᱫᱚ ᱮᱠᱟᱞ ᱱᱤᱦᱟᱹᱛᱤ ᱞᱟᱹᱠᱛᱤ ᱠᱟᱱ ᱜᱮᱭᱟ᱾ ᱵᱟᱠᱷᱟᱡ ᱫᱚ ᱦᱚᱲᱢᱚ ᱠᱚᱦᱚᱸ ᱞᱟᱸᱜᱟ ᱜᱮ ᱵᱩᱡᱷᱟᱹᱜᱼᱟ, ᱡᱚᱢ ᱫᱚ ᱢᱟᱲᱟᱝ ᱞᱟᱦᱟ ᱨᱮ
ᱫᱟᱲᱮ ᱵᱟᱝᱠᱷᱟᱱ ᱪᱤᱠᱟᱹᱢ ᱧᱟᱢᱟ ᱫᱟᱲᱮ ᱢᱟ ᱡᱚᱢ ᱛᱮᱜᱮ ᱥᱟᱨᱥᱟᱣᱚᱜᱼᱟ᱾
ᱦᱳᱭ ᱜᱚᱝᱠᱮ ᱮᱠᱫᱚᱢ ᱥᱟᱹᱨᱤ ᱠᱟᱛᱷᱟ ᱵᱮᱱ ᱱᱚᱣᱟ ᱵᱮᱱ ᱞᱟᱹᱭ ᱠᱮᱜᱼᱟ ᱠᱟᱛᱷᱟ ᱫᱚᱧ ᱠᱩᱥᱤᱭᱟᱜ ᱛᱟᱵᱮᱱ ᱜᱮᱭᱟ᱾ ᱟᱫᱚ ᱜᱚᱝᱠᱮ ᱟᱫᱚᱵᱮᱱ ᱞᱟᱹᱭᱮᱜᱼᱟ, ᱡᱮ ᱟᱹᱞᱤᱧ ᱫᱚ ᱤᱥᱤᱱ ᱵᱟᱥᱟᱝ ᱠᱚᱫᱚ ᱵᱟᱹᱞᱤᱧ ᱵᱟᱰᱟᱭ ᱫᱚ ᱚᱝᱠᱟ ᱵᱮᱱ ᱞᱮᱭᱮᱜᱼᱟ᱾ ᱟᱫᱚ ᱜᱚᱝᱠᱮ ᱮᱠᱷᱚᱱ ᱫᱚ ᱥᱮᱬᱟ ᱞᱟᱹᱠᱛᱤ ᱠᱟᱱᱟ᱾
ᱮᱠᱟᱞ ᱮᱠᱟᱞ ᱱᱤᱦᱟᱹᱛ ᱠᱩᱠᱢᱩ ᱢᱮᱱᱟᱜ ᱛᱟᱹᱞᱤᱧᱟ ᱥᱮᱬᱟᱭᱟᱞᱤᱧ᱾
ᱟᱫᱚ ᱵᱟᱠᱷᱟᱡ ᱜᱚᱝᱠᱮ ᱵᱟᱹᱭᱟᱹ ᱦᱚᱲ ᱡᱚᱱᱟᱣ ᱡᱚᱜ ᱞᱮᱝᱠᱟᱡ ᱚᱱᱟ ᱚᱥᱩᱵᱤᱫᱟ ᱵᱟᱝ ᱦᱩᱭᱩᱜ ᱛᱟᱯᱮᱱ ᱾
ᱟᱫᱚ ᱦᱚᱲ ᱡᱚᱱᱟᱜ ᱞᱟᱹᱜᱤᱫ ᱫᱚ ᱱᱟᱜ ᱚᱱᱠᱟ ᱠᱩᱠᱢᱩ ᱫᱚ ᱵᱟᱝ ᱧᱮᱞ ᱦᱟᱛᱟᱲ ᱦᱩᱭ ᱠᱟᱱᱟ ᱟᱫᱚ᱾ ᱫᱮᱱ ᱱᱤᱡᱮᱛᱮ ᱛᱤᱸᱜᱩ ᱵᱟᱲᱟ ᱦᱩᱭ ᱞᱮᱱ ᱜᱮ᱾
ᱟᱪᱪᱷᱟ ᱟᱪᱪᱷᱟ ᱟᱪᱪᱷᱟ ᱮᱢ ᱠᱮ ᱛᱚ ᱟᱨ ᱥᱮᱬᱟ ᱫᱚ ᱢᱳᱵᱟᱭᱤᱞ ᱠᱚᱨᱮ ᱠᱷᱚᱱ ᱫᱚ ᱧᱮᱞᱚᱜ ᱠᱟᱱᱟ ᱥᱮᱬᱟᱭ ᱫᱚᱠᱚ ᱢᱳᱵᱟᱭᱤᱞ ᱠᱚᱨᱮ ᱧᱮᱞ ᱧᱮᱞ ᱛᱮ᱾
ᱟᱫᱚ ᱜᱚᱢᱠᱮ ᱢᱳᱵᱟᱭᱤᱞ ᱛᱮᱫᱚ ᱵᱟᱵᱮᱱ ᱧᱮᱞ ᱛᱟᱦᱮᱱᱟ ᱟᱵᱮᱱ ᱫᱚ?
ᱧᱮᱞ ᱫᱚ ᱧᱮᱞ ᱵᱟᱲᱟ ᱜᱮ᱾
ᱟᱪᱪᱷᱟ ᱟᱪᱪᱷᱟ, ᱦᱮᱸ ᱜᱚᱝᱠᱮ ᱟᱹᱫᱤᱱ ᱫᱚ ᱟᱹᱞᱤᱧ ᱫᱚ ᱫᱚᱢᱮ ᱜᱮᱞᱤᱧ ᱵᱟᱲᱟᱭᱟ ᱛᱚ᱾ ᱩᱛᱩ ᱠᱚ ᱤᱥᱤᱱ ᱵᱟᱥᱟᱝ ᱠᱚᱫᱚ᱾ ᱜᱚᱝᱠᱮ ᱟᱫᱚ ᱟᱞᱮ ᱟᱞᱮ ᱫᱚ ᱦᱟᱸᱜ ᱫᱚᱢᱮ ᱞᱮ ᱤᱥᱤᱱ ᱵᱟᱥᱟᱝ ᱮᱱᱟ ᱥᱮ ᱚᱱᱟᱛᱮ ᱟᱫᱚ ᱚᱲᱟᱜ ᱠᱚᱨᱮ ᱦᱚᱸ ᱢᱟᱱᱮ ᱵᱟᱹᱱᱩᱜ ᱠᱚᱣᱟ ᱚᱱᱠᱟ ᱞᱮᱠᱟ ᱦᱚᱲᱛᱚ ᱦᱟᱸᱜ ᱟᱫᱚ ᱱᱚᱰᱮ ᱫᱚ ᱵᱟᱦᱨᱮ ᱨᱮᱞᱮ ᱛᱟᱦᱮᱱ ᱛᱮ ᱟᱫᱚ ᱟᱞᱮ ᱛᱮᱜᱮ ᱱᱚᱸᱰᱮ ᱫᱚᱞᱮ ᱤᱥᱤᱱᱟ᱾ ᱦᱮ ᱜᱚᱝᱠᱮ ᱟᱫᱚ ᱟᱹᱞᱤᱧ ᱫᱚ ᱠᱟ ᱦᱟᱵᱤᱡ ᱫᱚ ᱵᱟᱹᱱᱩᱜ ᱠᱚ ᱛᱟᱞᱮᱭᱟ ᱤᱥᱤᱱ ᱵᱟᱥᱟᱝ ᱦᱚᱲ ᱫᱚ ᱟᱫᱚ ᱱᱤᱡᱮ ᱛᱮᱜᱮ ᱚᱱᱟ ᱫᱚ ᱠᱷᱟᱴᱟᱣ ᱦᱩᱭᱩᱜ ᱠᱟᱱ ᱛᱟᱞᱮᱭᱟ᱾
ᱚ᱾
ᱟᱫᱚ ᱜᱚᱝᱠᱮ ᱟᱞᱮᱭᱟᱜ ᱠᱟᱛᱷᱟ ᱫᱚ ᱱᱚᱝᱠᱟ ᱠᱟᱱᱟ, ᱦᱮᱸ ᱢᱟ ᱞᱟᱹᱭ ᱵᱮᱱ᱾
ᱛᱟᱦᱚᱞᱮ ᱱᱟᱥᱮ ᱵᱤᱱ ᱥᱮᱬᱟ ᱵᱟᱲᱟ ᱟᱹᱞᱤᱧ ᱠᱷᱚᱱ ᱠᱷᱟᱱ ᱱᱟᱯᱟᱭ ᱠᱚᱜᱼᱟ ᱜᱚᱝᱠᱮ᱾ ᱢᱤᱫ ᱵᱟᱨ ᱩᱛᱩ ᱠᱚ ᱤᱥᱤᱱ᱾
ᱦᱮᱸ ᱜᱚᱝᱠᱮ ᱟᱫᱚ ᱥᱤᱢ ᱡᱤᱞ ᱩᱛᱩ ᱜᱮ ᱦᱟᱸᱜ ᱫᱚᱢᱮᱞᱤᱧ ᱠᱩᱥᱤᱭᱟ-ᱟ ᱟᱞᱤᱧ ᱫᱚ᱾
ᱟᱪᱪᱷᱟ᱾
ᱥᱤᱢ ᱡᱮᱞ ᱯᱳᱭᱞᱩ ᱛᱮ ᱥᱤᱢ ᱢᱟᱱᱮ ᱜᱚᱡ ᱜᱚᱡᱮ ᱦᱩᱭᱩᱜᱼᱟ᱾ ᱫᱟᱞ ᱜᱚᱡ ᱠᱤᱱᱵᱟ ᱠᱩᱴᱟᱹᱢ ᱜᱚᱡ ᱠᱟᱛᱮ ᱩᱱᱤ ᱯᱩᱴᱩᱨᱮ ᱦᱩᱭᱩᱜᱼᱟ, ᱯᱩᱴᱩᱨ ᱠᱟᱛᱮ ᱟᱨᱚ ᱡᱷᱚᱞᱟᱭᱮ ᱦᱩᱭᱩᱜ ᱟ᱾ ᱦᱳᱭ ᱟᱫᱚ ᱡᱷᱚᱞᱟᱣ ᱠᱟᱛᱮᱫ ᱡᱮᱞ ᱠᱚ ᱯᱤᱥ ᱯᱤᱥ ᱢᱟᱱᱮ ᱜᱮᱫᱮ ᱦᱩᱭᱩᱜᱼᱟ ᱵᱷᱤᱱᱴᱤ ᱛᱮ, ᱟᱫᱚ ᱚᱱᱟ ᱠᱚ ᱟᱹᱵᱩᱜ ᱥᱟᱯᱷᱟ ᱠᱟᱛᱮᱫ ᱮᱸ ᱥᱮᱸᱜᱮᱞ ᱪᱩᱞᱦᱟᱹ ᱨᱮ ᱡᱩᱞ ᱦᱩᱭᱩᱜᱼᱟ ᱫᱤᱭᱮ ᱯᱚᱨ ᱠᱚᱞᱟ ᱠᱚᱞᱟᱭ ᱪᱚᱸᱫᱟᱭ ᱦᱩᱭᱩᱜᱼᱟ ᱠᱚᱲᱦᱟ ᱪᱚᱸᱫᱟ ᱠᱟᱛᱮᱫ ᱦᱟᱸᱜ ᱞᱚᱞᱚ ᱞᱮᱱᱠᱷᱟᱱ ᱜᱮ ᱦᱟᱸᱜ ᱟᱫᱚ ᱥᱩᱱᱩᱢ ᱯᱳᱭᱞᱳ ᱨᱮ ᱫᱩᱞ ᱦᱩᱭᱩᱜᱼᱟ ᱟᱫᱚ ᱯᱳᱭᱞᱳ ᱛᱮ ᱫᱩᱞ ᱠᱟ ᱛᱮ ᱦᱟᱸᱜ ᱱᱚᱣᱟ ᱡᱟᱦᱟᱸ ᱯᱮᱸᱭᱟ ᱠᱚ ᱢᱮᱱᱟᱜ ᱠᱟᱜ-ᱟ, ᱯᱮᱭᱟᱡ ᱟᱫᱟ ᱨᱚᱥᱩᱱ ᱯᱳᱭᱞᱳ ᱛᱮᱫᱚ ᱯᱮᱭᱟᱡ ᱠᱷᱟᱸᱡᱚ ᱦᱩᱭᱩᱜᱼᱟ ᱤᱱᱟᱹ ᱯᱚᱨᱮ ᱫᱚ ᱦᱟᱸᱜ ᱮᱸ ᱟᱫᱟ ᱨᱟᱹᱥᱩᱱ ᱠᱷᱟᱸᱡᱚᱭ ᱦᱩᱭᱩᱜᱼᱟ ᱫᱤᱭᱮ ᱯᱚᱨ ᱚᱱᱟ ᱨᱮᱜᱮ ᱥᱟᱥᱟᱝ ᱢᱚᱥᱞᱟ ᱡᱟᱦᱟᱸ ᱠᱚ ᱢᱮᱛᱟᱜ ᱠᱟᱱᱟ ᱥᱟᱥᱟᱝ ᱜᱩᱰᱟᱹ, ᱢᱟᱹᱨᱤᱪ ᱜᱩᱰᱟᱹ, ᱡᱤᱨᱟᱹ ᱜᱩᱰᱟᱹ ᱚᱱᱠᱟᱱᱟᱜ ᱢᱟᱱᱮ ᱚᱸᱰᱮ ᱢᱮᱥᱟᱭ ᱦᱩᱭᱩᱜᱼᱟ, ᱟᱫᱚ ᱚᱱᱟ ᱠᱚ ᱱᱟᱥᱮᱱᱟᱜ ᱤᱥᱤᱱ ᱧᱚᱜᱚᱱ ᱠᱷᱟᱡ ᱜᱮ ᱟᱫᱚ ᱱᱚᱣᱟ ᱡᱤᱞ ᱞᱟᱜᱟᱣ ᱦᱩᱭᱩᱜᱼᱟ ᱡᱤᱞ ᱠᱷᱟᱸᱡᱚ ᱦᱩᱭᱩᱜᱼᱟ, ᱡᱤᱞ ᱦᱚᱸ ᱚᱱᱠᱟ ᱜᱮ ᱠᱚᱥᱟᱣ ᱧᱚᱜ ᱠᱟᱛᱮ ᱦᱟᱸᱜ ᱵᱩᱞᱩᱝ ᱠᱚ ᱢᱚᱸᱡᱽ ᱯᱚᱨᱤᱢᱟᱱ, ᱮᱢ ᱦᱩᱭᱩᱜᱼᱟ, ᱟᱫᱚ ᱮᱢ ᱠᱟᱛᱮᱫ ᱜᱮ ᱦᱟᱸᱜ ᱠᱤᱪᱷᱩ ᱜᱷᱟᱹᱲᱤᱡ ᱡᱟᱦᱟᱸ ᱠᱚᱥᱟᱣ ᱦᱩᱭᱩᱜᱼᱟ᱾ ᱠᱚᱥᱟᱣ ᱞᱮᱱ ᱠᱷᱟᱡ ᱜᱮ ᱟᱫᱚ ᱚᱱᱠᱟ ᱜᱮ ᱦᱟᱨᱩᱵ ᱦᱟᱹᱨᱩᱵ ᱠᱟᱜ ᱦᱩᱭᱩᱜᱼᱟ, ᱟᱫᱚ ᱦᱟᱹᱨᱩᱵ ᱞᱮᱠᱷᱟᱱ ᱜᱮ ᱦᱟᱸᱜ ᱢᱚᱡᱽ ᱜᱮ ᱥᱚ ᱡᱟᱦᱟᱸ ᱩᱰᱩᱠᱚᱜᱼᱟ ᱟᱹᱰᱤ ᱢᱚᱡᱽ ᱥᱚᱣᱟ ᱥᱮ, ᱟᱫᱚ ᱡᱩᱫᱤ ᱡᱩᱫᱤ ᱪᱟᱠᱷᱱᱟ ᱵᱚᱱ ᱡᱚᱢᱟ ᱛᱟᱞᱦᱮ ᱪᱟᱠᱷᱱᱟ ᱞᱮᱠᱟ ᱚᱱᱠᱟ ᱨᱟᱥᱮ ᱢᱟᱱᱮ ᱟᱸᱡᱮᱫ ᱧᱚᱜ ᱦᱩᱭᱩᱜ-ᱟ ᱚᱫᱚ ᱡᱩᱫᱤ ᱟᱵᱚ ᱱᱚᱣᱟ ᱫᱟᱠᱟ ᱞᱟᱹᱜᱤᱫ ᱵᱚᱱ ᱡᱚᱢᱟ ᱨᱟᱥᱮᱭᱟᱵᱚᱱ ᱛᱟᱞᱦᱮ ᱚᱱᱠᱟ ᱞᱮᱠᱟ ᱱᱟᱥᱮᱱᱟᱜ ᱰᱷᱮᱨ ᱧᱚᱜ ᱫᱟᱜ ᱫᱩᱞᱟᱜ ᱦᱩᱭᱩᱜᱼᱟ, ᱚᱱᱟ ᱥᱟᱶᱛᱮ ᱱᱚᱣᱟ ᱵᱩᱞᱩᱝ ᱠᱚᱦᱚᱸ ᱞᱟᱜᱟᱣᱟᱜ ᱦᱩᱭᱩᱜᱼᱟ᱾
ᱚ᱾ ᱜᱚᱝᱠᱮ ᱵᱩᱞᱩᱝ ᱫᱚ ᱢᱟᱱᱮ ᱠᱚᱥᱟᱣ ᱥᱚᱢᱚᱭ ᱞᱟᱜᱟᱣ ᱦᱩᱭᱩᱜᱼᱟ ᱥᱮ ᱫᱟᱜ ᱫᱩᱞ ᱯᱚᱨᱮ?
ᱵᱟᱝ ᱜᱚᱝᱠᱮ ᱟᱫᱚ ᱠᱟᱛᱷᱟ ᱫᱚ ᱱᱚᱝᱠᱟ ᱠᱟᱱᱟ ᱡᱮ ᱡᱩᱫᱤ ᱮᱸᱱᱮ ᱟᱵᱮᱱ ᱪᱮᱫ ᱞᱮᱠᱟ ᱵᱮᱱ ᱢᱚᱱᱮᱭᱟ ᱯᱳᱭᱞᱳ ᱛᱮ ᱡᱩᱫᱤ ᱵᱮᱱ ᱢᱚᱱᱮᱭᱟ ᱡᱮ ᱟᱹᱞᱤᱧ ᱫᱚ ᱵᱷᱟᱹᱡᱤᱭᱟᱞᱤᱧ ᱛᱟᱞᱦᱮ ᱠᱷᱟᱡ ᱫᱚ ᱠᱚᱥᱟᱣ ᱥᱚᱢᱚᱭ ᱜᱮ ᱢᱤᱫ ᱞᱟᱜᱟᱣ ᱦᱩᱭᱩᱜᱼᱟ ᱟᱨ ᱡᱩᱫᱤ ᱵᱮᱱ ᱢᱚᱱᱮᱭᱟ ᱡᱮ ᱱᱚᱣᱟ ᱫᱚ ᱨᱟᱥᱮ ᱦᱩᱭᱩᱜᱼᱟ ᱛᱟᱦᱞᱮ ᱚᱱᱟ ᱠᱚᱥᱟᱣ ᱥᱚᱢᱚᱭ ᱜᱮ ᱨᱟᱥᱮ ᱯᱚᱨᱤᱢᱟᱱ ᱵᱩᱞᱩᱝ ᱞᱟᱜᱟᱣ ᱦᱩᱭᱩᱜᱼᱟ ᱦᱟᱸᱜ᱾
ᱟᱪᱪᱷᱟ ᱟᱪᱪᱷᱟ᱾
ᱦᱳᱭ ᱜᱚᱝᱠᱮ ᱟᱫᱚ, ᱡᱚᱢ ᱟᱹᱞᱤᱧᱟᱜ ᱛᱤ ᱛᱮ ᱡᱩᱫᱤ ᱵᱮᱱ ᱡᱚᱢᱟ ᱥᱮ ᱟᱫᱚ ᱡᱤᱵᱚᱱᱮ ᱟᱵᱮᱱ ᱫᱚ ᱵᱟᱮᱱ ᱦᱤᱲᱤᱧ ᱫᱟᱲᱮᱭᱟᱜᱼᱟ᱾
ᱟᱫᱚ ᱚᱱᱟᱛᱮᱧ ᱢᱮᱛᱟᱵᱮᱱ ᱠᱟᱱᱟ ᱠᱟᱹᱴᱤᱡ ᱟᱞᱮ ᱥᱮᱫ ᱦᱚᱸ ᱦᱤᱨᱤᱡ ᱠᱚ ᱦᱤᱡᱩᱜ ᱯᱮ
ᱮᱠᱟᱞᱮᱠᱟ ᱞ ᱱᱤᱦᱛ ᱚᱠᱛᱚ ᱠᱚ ᱧᱟᱢ ᱵᱟᱲᱟ ᱞᱮᱠᱷᱟᱱ ᱯᱷᱤᱨᱤ ᱪᱟᱞᱟᱜ ᱦᱩᱭᱩᱜ ᱯᱮᱭᱟ
ᱦᱚᱳᱭ ᱜᱚᱝᱠᱮ ᱟ ᱫᱚ ᱟᱞᱮ ᱥᱮᱫ ᱫᱚ ᱚᱱᱠᱟ ᱡᱟᱦᱟᱸ ᱟᱹᱥᱩᱞ ᱠᱚ ᱩᱱᱩᱠᱩ ᱥᱤᱢ ᱥᱩᱠᱨᱤ ᱢᱮᱨᱚᱢ ᱡᱚᱛᱚ ᱞᱮᱠᱟᱱ ᱠᱚᱜᱮ ᱦᱟᱸᱜ ᱢᱮᱱᱟᱜ ᱟᱠᱟᱟᱜ ᱠᱚᱣᱟ ᱟᱫᱚ ᱩᱱᱠᱩ ᱫᱚ ᱵᱤᱥᱮᱥ ᱠᱟᱭᱛᱮ ᱩᱱᱠᱩ ᱯᱮᱲᱟ ᱯᱟᱹᱲᱦᱟᱹ ᱯᱚᱨᱚᱵᱽ ᱠᱚᱨᱮ ᱡᱚᱢ ᱞᱟᱹᱜᱤᱫ ᱛᱮᱜᱮ ᱦᱟᱸᱜ ᱦᱳᱭ ᱜᱚᱝᱠᱮ ᱟᱫᱚ ᱟᱯᱮ ᱥᱮᱫ ᱫᱚ ᱚᱱᱠᱟ ᱥᱤᱢ ᱥᱩᱠᱨᱤ ᱠᱚᱫᱚ ᱢᱮᱱᱟᱜ ᱟᱠᱟᱫ ᱠᱚᱣᱟ ᱥᱮ ᱵᱟᱝ ᱛᱟᱦᱚᱞᱮ
ᱜᱚᱝᱠᱮ ᱚᱱᱠᱟ ᱥᱤᱢ ᱠᱚᱢᱟ ᱱᱟᱜ ᱠᱷᱟᱱ ᱠᱚᱢ ᱪᱟᱵᱟ ᱠᱟᱱᱟ ᱠᱚ ᱟᱹᱥᱩᱞ ᱵᱟᱲᱟ ᱞᱮᱫ ᱠᱚᱣᱟ ᱠᱚ ᱟᱫᱚ ᱠᱚ ᱜᱚᱡ ᱪᱟᱵᱟᱭᱮᱱᱟ ᱨᱳᱜᱽ ᱠᱚᱛᱮ ᱨᱩᱣᱟᱹ ᱠᱚᱛᱮ ᱦᱮᱸ ᱥᱩᱯᱩᱨᱤ ᱠᱚᱫᱚ ᱚᱱᱠᱟ ᱠᱚᱢ ᱵᱤᱥᱤ ᱢᱮᱱᱟᱜ ᱵᱟᱲᱟ ᱟᱠᱟᱫ ᱠᱚᱜᱮᱭᱟ ᱢᱤᱫ ᱵᱟᱨᱭᱟ ᱰᱟᱝᱨᱤ ᱢᱮᱨᱚᱢ ᱠᱚ ᱢᱤᱫ ᱵᱟᱨ ᱫᱚ ᱢᱮᱱᱟᱜ ᱵᱟᱲᱟ ᱟᱠᱟᱫ ᱠᱚᱜᱭᱟ ᱦᱩᱸ
ᱦᱳᱭ ᱜᱚᱢᱠᱮ ᱟᱫᱚ ᱟᱵᱮᱱ ᱫᱚ ᱪᱮᱫ ᱪᱮᱫ ᱡᱤᱞ ᱠᱚᱵᱮᱱ ᱠᱩᱥᱤᱭᱟᱜ ᱛᱟᱦᱮᱱᱟ ᱠᱟᱹᱴᱤᱡ ᱠᱷᱟᱴᱚ ᱢᱟᱪᱷᱟᱛᱮ
ᱚᱱᱠᱟ ᱫᱚ ᱟᱹᱞᱤᱧ ᱫᱚ ᱵᱟᱹᱲᱛᱤ
ᱥᱮᱢ ᱧᱮᱞ ᱜᱮ ᱡᱚᱢ ᱵᱟᱲᱟᱭ ᱦᱩᱭᱩᱜᱼᱟ ᱡᱚᱢ ᱢᱟ ᱟᱫᱚ ᱚᱱᱟ ᱠᱷᱚᱱ ᱵᱟᱹᱲᱛᱤ ᱫᱚ ᱪᱮᱦᱨᱟ ᱵᱩᱡᱷᱟᱹᱜ ᱜᱮ ᱛᱟᱦᱮ ᱥᱩᱠᱨᱤ ᱡᱤᱞ ᱨᱮᱱᱟᱜ ᱠᱟᱱᱟ ᱠᱚᱥᱟ ᱛᱮᱫ ᱡᱟᱦᱟᱸ ᱚᱲᱟᱜ ᱠᱚᱨᱮ ᱚᱲᱟᱜ ᱠᱚᱨᱮ ᱤᱥᱤᱱ ᱵᱟᱲᱟ ᱟᱠᱟᱟᱜ ᱠᱟᱱᱟ ᱵᱟᱹᱲᱛᱤ ᱪᱮᱦᱨᱟ ᱵᱩᱡᱷᱟᱹᱜ ᱠᱟᱱᱟ
ᱦᱳᱭ ᱜᱚᱢᱠᱮ ᱟᱫᱚ ᱟᱞᱮ ᱥᱮᱫ ᱨᱮ ᱥᱩᱞᱩᱠ ᱯᱟᱦᱟᱲᱤ ᱢᱤᱫᱴᱟᱝ ᱦᱟᱴ ᱦᱩᱭᱩᱜ ᱛᱟᱦᱮᱱᱟ ᱥᱮ ᱟᱫᱚ ᱚᱸᱰᱮ ᱫᱚ ᱤᱥᱤᱱ ᱡᱤᱞ ᱦᱚᱸᱵᱟᱹᱧ ᱧᱟᱢᱟ ᱟᱨ ᱵᱮᱨᱮᱞ ᱡᱤᱞ ᱦᱚᱸᱵᱟᱹᱧ ᱧᱟᱢᱟ ᱟᱫᱚ ᱡᱚᱢ ᱡᱩᱫᱤ ᱚᱱᱠᱟ ᱤᱪᱪᱷᱟᱹ ᱢᱮᱱᱟᱜ ᱠᱷᱟᱡ ᱫᱚ ᱦᱤᱡᱩᱜ ᱵᱮᱱ ᱟᱹᱞᱤᱧ ᱥᱟᱛᱮᱜ ᱱᱚᱝᱠᱟ ᱨᱚᱯᱚᱲ ᱠᱟᱛᱮᱮᱫ ᱟᱨᱞᱤᱤᱧ ᱤᱫᱤ ᱵᱮᱱᱟ ᱦᱟᱸᱜ ᱥᱩ ᱯᱟᱦᱟᱞᱞᱤ ᱥᱩᱠᱨᱤ ᱡᱤᱞ ᱡᱟᱦᱟᱸ ᱟᱹᱰᱤ ᱧᱩᱛᱩᱢᱟᱱ ᱠᱟᱱᱟ ᱛᱚ ᱚᱸᱰᱮ ᱦᱟᱴ ᱦᱩᱭᱩᱜᱼᱟ ᱟᱫᱚ ᱟᱹᱞᱤᱧ ᱦᱚᱸ ᱟᱹᱰᱤ ᱫᱷᱟᱟᱱ ᱜᱮᱧ ᱥᱮᱱ ᱠᱟᱱᱟ ᱥᱩᱠᱨᱤ ᱡᱚᱢ ᱨᱮ ᱟᱹᱰᱤ ᱪᱮᱦᱨᱟ ᱥᱟᱶᱛᱮ ᱚᱱᱟ ᱡᱟᱦᱟᱸ ᱫᱟᱜ ᱴᱟᱝ ᱥᱚᱢᱚᱭ ᱚᱱᱠᱟᱱᱟᱜ ᱜᱮ ᱚᱱᱠᱟᱱᱟᱜ ᱜᱮ ᱵᱮᱵᱚᱥᱛᱛᱟ ᱠᱚ ᱢᱮᱱᱟᱜ ᱟᱫᱚ ᱚᱱᱟᱛᱮ ᱪᱟᱟᱲ ᱪᱟᱟᱲ ᱜᱮ ᱟᱟᱨ ᱦᱤᱨᱤ ᱦᱩᱭᱩᱜᱼᱟ ᱡᱟᱦᱟᱸ ᱫᱚ ᱪᱟᱠᱷᱱᱟ ᱥᱟᱶᱛᱮ ᱫᱟᱜ ᱧᱩᱣᱟᱜ ᱫᱚᱚ ᱞᱟᱹᱠᱛᱤ ᱠᱟᱱ ᱜᱮᱭᱟ ᱦᱮᱸ ᱡᱷᱟᱞ ᱧᱚᱜ ᱵᱩᱡᱷᱟᱹᱜ ᱟᱥᱮ
ᱦᱮᱸ ᱦᱮᱸ ᱟᱪᱪᱷᱟ ᱜᱚᱝᱠᱮ ᱟᱯᱮ ᱫᱚ ᱠᱤᱨᱤᱧ ᱡᱤᱞ ᱠᱚᱫᱚ ᱯᱮ ᱡᱚᱢ ᱵᱟᱲᱟᱭ ᱜᱮᱭᱟ ᱥᱮ ᱵᱟᱝ
ᱠᱤᱨᱤᱧ ᱡᱤᱞ
ᱦᱮᱸ ᱦᱮᱸ ᱫᱚᱠᱟᱱ ᱠᱚᱨᱮ ᱠᱷᱚᱱ ᱟᱨᱵᱟᱝ ᱦᱟᱴ ᱟᱨ ᱡᱟᱦᱟᱸ ᱮᱢᱟᱱ ᱡᱤᱞ ᱠᱚ ᱚᱱᱟ ᱡᱤᱞ ᱠᱚ ᱯᱮ
ᱵᱟᱡᱟᱨ ᱠᱚᱨᱮ ᱠᱤᱢᱵᱟᱟᱦᱟᱨ ᱠᱚᱨᱮ ᱛᱚᱠᱷᱚᱱ ᱫᱚ ᱦᱟᱸᱜ ᱦᱟᱛᱟᱣ ᱦᱩᱭᱩᱜᱼᱟ ᱡᱤᱞ ᱠᱚ ᱟᱫᱚ ᱡᱟᱦᱟᱸ ᱡᱤᱞ ᱡᱚᱢ ᱜᱟᱱᱚᱜ ᱞᱮᱠᱷᱟᱱᱡ ᱫᱚᱞᱮ ᱡᱚᱢᱟ ᱟᱨ ᱵᱟᱝ ᱡᱚᱢ ᱜᱟᱱᱚᱜ ᱞᱮᱠᱷᱟᱱᱡ ᱫᱚ ᱵᱟᱝᱞᱮ ᱦᱟᱛᱟᱣᱟ ᱦᱟᱸᱜ
ᱚ ᱟᱪ
ᱦᱮᱸ ᱟᱫᱚ ᱠᱤᱪᱷᱩ ᱠᱤᱪᱷᱩ ᱡᱤᱞ ᱫᱚ ᱦᱟᱸᱜ ᱵᱟᱡᱟᱨ ᱪᱟᱞᱟᱜ ᱦ ᱦᱩᱭᱩᱜ ᱛᱟᱞᱮᱭᱟ ᱠᱤᱪᱷᱩ ᱠᱤᱪᱷᱩ ᱫᱚ ᱟᱛᱳ ᱠᱚᱨᱮ ᱠᱚ ᱟᱹᱜᱩᱭᱟ ᱦᱟᱸᱜ ᱟᱫᱚ ᱚᱱᱟ ᱟᱹᱛᱩ ᱨᱮᱱᱟᱜ ᱡᱤᱞ ᱫᱚ ᱫᱚᱢᱮᱞᱮ ᱠᱩᱥᱤᱤᱭᱟᱜᱼᱟ ᱡᱟᱦᱟᱸ ᱠᱚ ᱟᱹᱜᱩᱭᱟ ᱦᱟᱸ
ᱟᱪᱪᱷᱟ ᱦᱸ
ᱦᱳ ᱜᱚᱝᱠᱮ ᱟᱫᱚ ᱟᱵᱮᱱ ᱜᱮ ᱪᱮᱫ ᱡᱤᱞ ᱠᱚᱵᱮᱱ ᱡᱚᱢᱟ ᱚᱱᱟ ᱵᱮᱱ ᱞᱟᱹᱭ ᱠᱮᱫᱟ ᱦᱳᱭ ᱥᱮ ᱟᱫᱚ ᱢᱟᱱᱮ
ᱟᱵᱮᱱ ᱱᱤᱡᱮᱨᱟᱜ ᱢᱟᱱᱮ ᱚᱲᱟᱜ ᱨᱮᱱᱟᱜ ᱤᱥᱤᱱᱟᱜ ᱡᱤᱞ ᱵᱮᱱ ᱠᱩᱥᱤᱭᱟᱜᱼᱟ? ᱥᱮ ᱵᱟᱦᱨᱮ ᱨᱮ ᱡᱟᱦᱟᱸ ᱠᱚ ᱤᱥᱤᱱ ᱚᱱᱟ ᱠᱚᱵᱮᱱ ᱥᱤᱜᱟ
ᱵᱟᱹᱲᱛᱤ ᱫᱚ ᱟᱹᱞᱤᱧ ᱫᱚ ᱚᱲᱟᱜ ᱨᱮᱱᱟᱜ ᱜᱮ ᱤᱥᱤᱱ ᱡᱤᱞ ᱜᱮ ᱫᱚᱢᱮ ᱞᱤᱧ ᱠᱩᱥᱤᱭᱟᱜᱼᱟ᱾ ᱫᱚ ᱵᱟᱨᱦᱨᱮ ᱨᱮ ᱡᱟᱦᱟᱸ ᱤᱥᱤᱱᱟᱜ ᱫᱚᱠᱟᱱ ᱨᱮ ᱡᱚ ᱠᱤᱨᱤᱧ ᱡᱤᱞ ᱠᱚᱫᱚ ᱩᱱᱟᱹᱜ ᱪᱮᱦᱨᱟ ᱫᱚ ᱵᱟᱝ ᱞᱤᱧ ᱵᱩᱡᱷᱟᱹᱣ ᱠᱟᱜᱼᱟ ᱵᱟᱝᱞᱤᱧ ᱡᱚᱢ ᱫᱟᱲᱮᱭᱟᱜ ᱠᱮᱭᱟ ᱪᱮ
ᱦᱚᱭ ᱜᱚᱝᱠᱮ ᱟᱫᱚ ᱟᱞᱮ ᱟᱹᱛᱩ ᱨᱮᱱ ᱠᱚᱲᱟ ᱠᱚᱫᱚ ᱡᱚᱠᱷᱚᱱ ᱜᱮ ᱡᱚᱠᱷᱚᱱ ᱜᱮ ᱢᱟᱱᱮ ᱚᱱᱠᱟ ᱡᱚᱢ ᱥᱟᱱᱟ ᱞᱮᱭᱟ ᱡᱤᱞ ᱠᱚᱥᱮ ᱠᱚᱲᱟ ᱠᱚ
ᱦᱩᱸ ᱦᱩᱸ
ᱛᱟᱦᱚᱞᱮ ᱠᱷᱟᱱ ᱫᱚ ᱡᱟᱦᱟᱸ ᱠᱚ ᱟᱛᱳ ᱨᱮ ᱡᱤᱞ ᱠᱩ ᱟᱹᱜᱩᱭᱟ ᱦᱟᱸᱜ ᱡᱟᱦᱟᱸ ᱫᱚ ᱠᱤᱪᱷᱩ ᱠᱤᱪᱷᱩ ᱦᱚᱲᱟᱜ ᱫᱚ ᱵᱟᱝ ᱜᱟᱱᱜᱚ ᱛᱟᱠᱚᱣᱟ ᱚᱱᱠᱟᱱᱟᱜ ᱡᱤᱞ ᱠᱚ ᱟᱜᱩᱭᱟ ᱥᱮ
ᱦᱮᱸ ᱦᱮᱸ
ᱛᱟᱦᱞᱮ ᱠᱷᱟᱡ ᱞᱮ ᱦᱟᱛᱟᱣ ᱠᱮᱫ ᱜᱮ ᱚᱱᱠᱟ ᱜᱮ ᱰᱷᱮᱨ ᱧᱚᱜ ᱟᱫᱚ ᱟᱞᱮ ᱫᱚ ᱵᱟᱫ ᱥᱮᱡ ᱞᱮ ᱥᱮᱱ ᱜᱮ ᱵᱟᱹᱫ ᱥᱮᱫ ᱨᱮᱜᱮ ᱤᱥᱤᱱ ᱵᱟᱥᱟᱝ ᱟᱞᱮ ᱤᱥᱤᱱ ᱵᱟᱥᱟᱝ ᱠᱟᱛᱮᱫ ᱞᱮ ᱡᱚᱢ ᱠᱮᱫ ᱜᱮᱦᱟᱸᱜ ᱟᱫᱚ ᱟᱹᱰᱤ ᱨᱟᱹᱥᱠᱟᱹ ᱣᱟᱛᱮᱫ ᱛᱚ ᱠᱚᱲᱟ ᱠᱚ ᱛᱟᱦᱮᱱ ᱠᱷᱟᱡ ᱫᱚ ᱟᱫᱚ ᱨᱟᱹᱥᱠᱟᱹᱦᱚᱞᱮ ᱨᱟᱹᱥᱠᱟᱹᱭᱟ ᱥ ᱥᱟᱶᱛᱮ ᱚᱱᱠᱟ ᱡᱤᱞ ᱡᱚᱢ ᱦᱚᱸ ᱢᱚᱸᱡᱽ ᱜᱮ ᱦᱩᱭᱩᱜᱼᱟ ᱯᱷᱟᱸᱠᱟ ᱥᱮᱫ ᱨᱮ ᱟᱫᱚ ᱜᱚᱝᱠᱮ ᱚᱱᱠᱟ ᱯᱷᱟᱸᱠᱟ ᱥᱮᱫ ᱥᱮ ᱟᱛᱳ ᱫᱷᱟᱨᱮ ᱥᱮᱫ ᱨᱮ ᱠᱤᱝᱵᱟ ᱚᱱᱠᱟ ᱡᱚᱢ ᱠᱚ ᱵᱤᱱ ᱠᱩᱥᱤᱭᱟᱜᱼᱟ ᱥᱮ ᱵᱟᱝ ᱟᱵᱮᱱ ᱫᱚ?
ᱚᱱᱠᱟ ᱵᱟᱦᱨᱮ ᱨᱮ ᱢᱟᱱᱮ ᱩᱛ ᱛᱩ ᱠᱚᱲᱟ ᱛᱮ ᱢᱮᱥᱟ ᱟᱛᱩ ᱠᱚᱲᱟ ᱡᱚᱴᱟᱣ ᱠᱟᱛᱮ ᱵᱟᱦᱨᱮ ᱠᱚᱨᱮ ᱚᱱᱠᱟ ᱯᱤᱠᱱᱤᱠ ᱞᱮᱠᱟ ᱡᱚᱢ ᱫᱚ ᱟᱹᱰᱤ ᱪᱮᱦᱨᱟᱢ ᱵᱩᱡᱷᱟᱹᱚᱜ ᱜᱮᱭᱟ ᱜᱚᱝᱠᱮ ᱚᱱᱠᱟ ᱫᱚ ᱢᱟᱡᱷᱮ ᱢᱟᱡᱷᱮ ᱡᱚᱢ ᱵᱟᱲᱟᱭ ᱦᱩᱭᱩᱜ ᱜᱮᱭᱟ
ᱦᱳᱭ ᱚᱱᱠᱟ ᱠᱚᱫᱚ ᱡᱚᱢ ᱫᱚ ᱠᱚᱲᱟ ᱠᱚ ᱥᱟᱶᱛᱮ ᱢᱮᱥᱟ ᱠᱟᱛᱮᱫ ᱡᱚᱢ ᱦᱚᱸ ᱟᱹᱰᱤ ᱪᱮᱦᱨᱟ ᱜᱮ ᱵᱩᱡᱷᱟᱹᱜᱼᱟ ᱥᱤᱵᱤᱞ ᱦᱚᱸ ᱦᱮᱸ ᱡᱟᱹᱥᱛᱤ ᱜᱮ ᱥᱤᱵᱤᱞᱟ ᱥᱮ ᱚᱲᱟᱜ ᱠᱚᱨᱮ ᱫᱚ ᱚᱱᱠᱟ ᱵᱷᱟᱵᱮ ᱫᱚ ᱟᱹᱞᱤᱧ ᱫᱚ ᱥᱤᱵᱤᱞ ᱫᱚ ᱵᱟᱹᱞᱤᱧ ᱢᱚᱱᱮ ᱭᱟ ᱦᱟᱜ ᱡᱟᱦᱟᱸ ᱚᱲᱟᱜ ᱠᱚᱨᱮ ᱤᱥᱤᱱ ᱵᱟᱥᱟᱝ ᱦᱟᱜ ᱡᱤᱞ ᱫᱚ ᱦᱟᱸᱜ ᱚᱱᱠᱟ ᱠᱚᱲᱟ ᱠᱚ ᱢᱮᱥᱟ ᱠᱟᱛᱮᱫ ᱡᱤᱞ ᱤᱥᱤᱱ ᱫᱚ ᱦᱟᱸᱜ ᱱᱟᱯᱟᱭ ᱜᱮ ᱤᱧ ᱵᱩᱡᱟ ᱚᱱᱟ ᱛᱮ ᱟᱹᱰᱤᱧ ᱠᱩᱥᱤᱭᱟᱜᱼᱟ᱾ ᱟᱫᱚ ᱟᱹᱞᱤᱧ ᱜᱮ ᱵᱟᱹᱲᱛᱤ ᱞᱤᱧ ᱰᱚᱰᱮ ᱠᱚᱣᱟ ᱦᱟᱸᱜ ᱚᱱᱠᱟᱱᱟᱜ ᱨᱤᱥ ᱨᱮᱫᱚ ᱦᱟᱸᱜ ᱚᱱᱠᱟ ᱠᱚᱲᱟ ᱠᱚ ᱢᱮᱛᱟ ᱠᱚ ᱦᱩᱭᱩᱜᱟ ᱛᱟᱦᱚᱞᱮ ᱛᱮᱦᱤᱧ ᱫᱚ ᱱᱚᱝᱠᱟ ᱡᱚᱢ ᱥᱟᱱᱟ ᱠᱟᱱᱟ ᱛᱟᱦᱞᱮ ᱠᱷᱟᱱ ᱛᱤᱦᱤᱧ ᱫᱚ ᱜᱟᱰᱟ ᱫᱷᱟᱨᱮ ᱠᱤᱝᱵᱟ ᱟᱛᱩ ᱵᱷᱟᱨᱮ ᱥᱮᱫ ᱨᱮ ᱪᱟᱞᱟᱣ ᱠᱟᱛᱮᱜ ᱵᱚᱱ ᱡᱚᱢᱟᱦᱟᱸᱜ
ᱚᱻ
ᱦᱳᱭ ᱜᱚᱝᱠᱮ ᱟᱫᱚ ᱟᱯᱮ ᱥᱮᱫ ᱫᱚ ᱦᱟᱸᱜ ᱚᱱᱟ ᱠᱚᱫᱚ ᱡᱤᱞ ᱫᱚ ᱪᱚᱞᱩᱛᱤ ᱢᱮᱱᱟᱜ ᱥᱮ ᱵᱟᱹᱱᱩᱜᱼᱟ ᱦᱟᱸᱜ?
ᱚᱱᱠᱟ ᱫᱚ ᱜᱚᱝᱠᱮ ᱠᱚ ᱚᱱᱠᱟ ᱫᱚ ᱟᱹᱜᱩ ᱦᱚᱲ ᱫᱚᱠᱚ ᱟᱹᱜᱩ ᱵᱟᱲᱟᱭ ᱜᱮᱛᱮ ᱱᱟ ᱢᱮᱱ ᱠᱷᱟᱱ ᱚᱱᱠᱟ ᱫᱚ ᱵᱟᱝ ᱤᱭᱟᱹ ᱵᱟᱲᱟ ᱦᱩᱭ ᱠᱟᱱᱟ
ᱟᱫᱚ ᱜᱚᱝᱠᱮ ᱟᱵᱮᱱ ᱫᱚᱵᱮᱱ ᱡᱚᱢᱟᱼᱟ ᱥᱮ ᱵᱟᱵᱮᱱ ᱡᱚᱢᱟ ᱚᱱᱟ ᱠᱚᱫᱚ?
ᱱᱟᱜ ᱠᱷᱟᱱ ᱚᱱᱠᱟ ᱫᱚ ᱵᱟᱝ ᱪᱟᱥ ᱵᱟᱲᱟ ᱦᱩᱭ ᱟᱠᱟᱱᱟ ᱱᱟᱜ ᱡᱚᱢ ᱢᱟ ᱥᱟᱱᱟ ᱜᱮ ᱟᱫᱚ ᱚᱱᱠᱟ ᱫᱚ ᱠᱚᱲᱟ ᱠᱚᱦᱚᱸ ᱚᱱᱟ ᱨᱮᱫᱚ ᱵᱟᱝᱠᱚ ᱩᱱᱟᱜ ᱵᱟᱝᱠᱚ ᱡᱩᱞᱩᱢᱟ ᱛᱚ ᱟᱫᱚ ᱵᱟᱝ ᱪᱟᱠᱷᱟ ᱵᱟᱲᱟ ᱦᱩᱭ ᱟᱠᱟᱱᱟ ᱚᱱᱟ ᱡᱤᱞ
ᱦᱳᱭ ᱜᱚᱝᱠᱮ ᱮᱠᱫᱚᱢ ᱚᱱᱟ ᱫᱚᱦᱟᱜ ᱪᱟᱠᱷᱟ ᱱᱤᱦᱟᱛᱤ ᱡᱟᱨᱩᱨᱤ ᱜᱮ ᱠᱟᱱᱟ ᱴᱷᱤᱠ ᱜᱮᱭᱟ ᱛᱟᱦᱚᱞᱮ ᱜᱚᱝᱠᱮ ᱟᱫᱚ ᱤᱱᱠᱟᱹ ᱜᱮᱞᱟᱝ ᱨᱚᱯᱚᱲᱟ ᱚᱠᱛᱚ ᱠᱚ ᱦᱚᱸ ᱦᱩᱭ ᱥᱮᱴᱮᱨ ᱮᱱᱟ ᱟᱫᱚ ᱛᱟᱦᱚᱞᱮ ᱜᱟᱛᱮ
ᱮᱠᱟᱞ,